ᱦᱮᱞᱳ
ᱦᱮᱸ ᱦᱮᱞᱳ
ᱦᱮᱸ ᱢᱟᱹᱭ ᱟᱸᱡᱚᱢᱚᱜ ᱠᱟᱱᱟ ᱱᱟᱯᱟᱭ ᱜᱮ
ᱦᱮᱸ ᱦᱮᱸ ᱟᱸᱡᱚᱢᱚᱜ ᱠᱟᱱᱟ
ᱟᱪᱪᱷᱟ ᱛᱟᱦᱞᱮ ᱪᱮᱫ ᱠᱚᱯᱮ ᱪᱤᱠᱟᱹ ᱵᱟᱲᱟᱭᱮᱜᱼᱟ ᱱᱤᱛᱚᱜ ᱫᱚ
ᱱᱤᱛᱚᱜ ᱫᱚ ᱡᱚᱢ ᱵᱟᱲᱟ ᱠᱟᱛᱮᱜ ᱱᱚᱜᱼᱚᱭ ᱡᱟᱯᱤᱫ ᱞᱟᱜᱤᱫ ᱟᱞᱮ ᱟᱨ ᱟᱯᱮ ᱫᱚ
ᱟᱞᱮ ᱦᱚᱸ ᱟᱫᱚ ᱟᱹᱛᱩ ᱚᱲᱟᱜ ᱠᱚᱨᱮ ᱢᱟ ᱫᱚᱢᱮ ᱧᱤᱫᱟᱹ ᱫᱷᱟᱹᱵᱤᱡ ᱫᱚ ᱦᱟᱸᱜ ᱵᱟᱠᱚ ᱵᱮᱸᱜᱮᱫ ᱠᱟᱜ-ᱟ ᱫᱚ ᱟᱞᱤᱧ ᱜᱮ ᱦᱟᱸᱜ ᱞᱤᱧ ᱠᱟᱹᱴᱤᱡ ᱢᱤᱫ ᱜᱷᱟᱹᱲᱤᱡ ᱞᱤᱧ ᱵᱮᱸᱜᱮᱫ ᱵᱮᱱᱜᱮᱫ ᱟ‌ ᱟᱨ ᱜᱚ-ᱵᱟᱵᱟ ᱛᱟᱠᱚ ᱫᱚᱠᱚ ᱡᱟᱹᱯᱤᱫ ᱟᱠᱟᱫᱟ ᱦᱟᱸᱜ
ᱚ ᱪᱮᱜ ᱞᱮᱠᱟ ᱢᱮᱱᱟᱜ ᱢᱮᱭᱟ ᱛᱟᱞᱦᱮ
ᱱᱟᱯᱟᱭ ᱜᱮ ᱢᱤᱱᱟᱹᱧᱟ ᱱᱤᱛᱚᱜ ᱫᱚ ᱪᱟᱸᱫᱚ ᱵᱚᱸᱜᱟ-ᱟᱜ ᱫᱟᱭᱟ ᱫᱩᱞᱟᱹᱲ ᱛᱮ ᱟᱨ ᱱᱟᱯᱟᱭ ᱛᱟᱦᱮᱱ ᱨᱮᱱᱟᱜ ᱜᱮ ᱨᱤᱠᱟᱹ ᱦᱩᱭᱩᱜ ᱠᱟᱱᱟ
ᱦᱮᱸ ᱦᱮᱸ ᱮᱠᱵᱟᱨᱮ
ᱛᱚ ᱟᱢᱜᱮ ᱪᱮᱜ ᱞᱮᱠᱟ ᱢᱮᱱᱟᱜ ᱢᱮᱭᱟ ᱟᱨ ᱚᱲᱟᱜ ᱠᱚᱨᱮ ᱦᱚᱸ ᱪᱮᱜ ᱞᱮᱠᱟ ᱢᱮᱱᱟᱜ ᱠᱚᱣᱟ
ᱦᱮᱸ ᱤᱧ ᱦᱚᱸ ᱱᱟᱯᱟᱭ ᱜᱮ ᱢᱤᱱᱟᱹᱧᱟ ᱟᱨ ᱚᱲᱟᱜ ᱠᱚᱨᱮ ᱦᱚ ᱪᱟᱸᱫᱳ ᱵᱚᱸᱜᱟ-ᱟᱜ ᱫᱟᱭᱟ ᱫᱩᱞᱟᱹᱲ ᱛᱮ ᱱᱤᱛᱚᱜ ᱫᱚ ᱱᱟᱯᱟᱭ ᱜᱮ ᱢᱮᱱᱟᱜ ᱠᱟᱜ ᱠᱚᱣᱟ
ᱟᱪᱪᱷᱟ
ᱦᱮᱸ
ᱛᱚ ᱞᱟᱹᱭ ᱟᱸ ᱛᱟᱦᱚᱞᱮ ᱱᱤᱛᱚᱜ ᱫᱚ ᱢᱟᱱᱮ ᱚᱲᱟᱜ ᱠᱚᱨᱮᱱᱟᱜ ᱠᱟᱹᱢᱤ ᱠᱚᱫᱚ ᱵᱟᱲᱟᱭ ᱜᱮᱭᱟᱵᱤᱱ ᱥᱮ ᱵᱟᱝᱼᱟ
ᱦᱮᱸ ᱚᱲᱟᱜ ᱠᱚᱨᱮᱱᱟᱜ ᱠᱟᱹᱢᱤ ᱠᱚᱫᱚ ᱥᱟᱱᱟᱢᱟᱜ ᱜᱮᱞᱤᱧ ᱵᱟᱰᱟᱭ ᱜᱮᱭᱟ ᱡᱷᱚᱛᱚ ᱠᱤᱪᱷᱩ ᱜᱮ ᱫᱟᱠᱟ ᱤᱥᱤᱱ ᱛᱟᱠᱛᱮ ᱨᱟᱪᱟ ᱡᱚᱜ ᱵᱟᱹᱴᱤ ᱜᱟᱥᱟᱣ ᱤᱥᱤᱱ ᱵᱟᱥᱟᱝ ᱚᱱᱟ ᱠᱚ ᱢᱟ ᱟᱵᱚᱣᱟᱜ ᱠᱟᱱ ᱜᱮᱭᱟ ᱥᱮ ᱚᱱᱟ ᱠᱚ ᱡᱩᱫᱤ ᱵᱟᱢ ᱵᱟᱲᱟᱭᱟ ᱛᱟᱦᱚᱞᱮ ᱪᱤᱠᱟᱹᱛᱮᱢ ᱡᱚᱢᱟ
ᱦᱮᱸ ᱟᱵᱚᱣᱟᱜ ᱫᱚ ᱡᱮᱦᱮᱛᱩ ᱠᱩᱲᱤ ᱜᱤᱫᱽᱨᱟᱹ ᱠᱟᱱᱟ ᱵᱚᱱ ᱟᱵᱚ ᱫᱚ ᱡᱷᱚᱛᱚᱣᱟᱜ ᱠᱟᱹᱢᱤ ᱜᱮ ᱥᱮᱬᱟ ᱫᱚᱨᱠᱟᱨ ᱠᱟᱱ ᱛᱟᱵᱚᱱᱟ
ᱮᱠᱵᱟᱨᱮ ᱮᱠᱵᱟᱨᱮ ᱦᱮᱸ
ᱟᱨ ᱚᱱᱟ ᱥᱟᱶᱛᱮ ᱨᱚᱦᱚ ᱨᱚᱦᱚᱭ ᱛᱩᱫ ᱠᱚᱦᱚᱸ ᱵᱤᱱ ᱵᱟᱲᱟᱭ ᱜᱮᱭᱟ ᱛᱚ
ᱦᱮᱸ ᱨᱚᱦᱚᱭ ᱛᱚᱜ ᱠᱚᱦᱚᱸ ᱞᱤᱧ ᱵᱟᱰᱟᱭ ᱜᱮᱭᱟ
ᱟᱪᱪᱷᱟ
ᱟᱨ ᱟᱢ ᱫᱚ ᱵᱟᱲᱟᱭ ᱜᱮᱭᱟᱢ ᱥᱮ ᱵᱟᱝ ᱨᱚᱦᱚᱭ ᱛᱳᱫ ᱠᱚᱫᱚ
ᱦᱮᱸ ᱤᱧ ᱦᱚᱧ ᱵᱟᱰᱟᱭ ᱜᱮᱭᱟ ᱟᱫᱚ ᱨᱚᱦᱚᱭ ᱛᱩᱫ ᱫᱚ ᱦᱟᱸᱜ ᱵᱟᱰᱟᱭ ᱠᱚ ᱢᱮᱱᱟᱜ-ᱟ ᱡᱷᱚᱛᱚ ᱜᱮ ᱦᱟᱸᱜ ᱢᱟᱱᱮ ᱟᱛᱳ ᱚᱲᱟᱜ ᱨᱮᱢ ᱛᱟᱦᱮᱸ ᱞᱮᱱᱠᱷᱟᱱ ᱫᱚ ᱡᱷᱚᱛᱚ ᱠᱟᱹᱢᱤ ᱜᱮ ᱚᱠᱛᱚ ᱨᱮᱫᱚ ᱪᱟᱞᱟᱣ ᱦᱩᱭᱩᱜ ᱜᱮᱭᱟ
ᱳ ᱦᱮᱸ ᱦᱮᱸ ᱦᱮᱸ ᱦᱮᱸ ᱟᱨ ᱯᱟᱲᱦᱟᱣ ᱠᱟᱛᱮᱫ ᱢᱟ ᱡᱮ ᱪᱟᱹᱠᱨᱤᱢ ᱧᱟᱢᱟ ᱚᱱᱟ ᱢᱟ ᱟ ᱵᱟ ᱝᱜᱮ ᱡᱷᱚᱛᱚ ᱠᱤᱪᱷᱩ ᱠᱟᱹᱢᱤ ᱜᱮ ᱠᱚᱨᱟᱣ ᱞᱟᱜᱟᱜ-ᱟ
ᱱᱤᱛᱚᱜ ᱟᱜ ᱱᱤᱛᱚᱜ ᱟᱜ ᱡᱩᱜᱽ ᱨᱮ ᱡᱟᱦᱟ ᱧᱮᱞᱚᱜ ᱠᱟᱱᱟ ᱥᱩᱫᱩ ᱚᱞᱚᱜ ᱯᱟᱲᱦᱟᱜ ᱥᱩᱢᱩᱝ ᱛᱮᱫᱚ ᱵᱟᱝ ᱵᱟᱝ ᱜᱟᱱᱚᱜ-ᱟ ᱚᱱᱟ ᱥᱟᱶᱛᱮ ᱚᱲᱟᱜ ᱨᱮᱱᱟᱜ ᱡᱷᱚᱛᱚ ᱞᱮᱠᱟᱱ ᱠᱟᱹᱢᱤ ᱜᱮ ᱥᱮᱲᱟ ᱫᱚᱨᱠᱟᱨ ᱠᱟᱱᱟ ᱡᱟᱦᱟ ᱫᱚ ᱡᱮ ᱡᱚᱠᱷᱚᱱ ᱚᱞᱚᱜ ᱯᱟᱲᱦᱟᱜ ᱥᱮᱲᱟ ᱠᱟᱛᱮᱫ ᱡᱩᱫᱤ ᱪᱟᱹᱠᱨᱤ ᱠᱚᱦᱚ ᱵᱟᱢ ᱧᱟᱢ ᱞᱮᱫ-ᱟ ᱛᱟᱦᱚᱞᱮ ᱩᱱᱫᱚ ᱢᱟᱱᱮ ᱱᱤᱡᱮ ᱦᱚᱸ ᱡᱩᱫᱤ ᱠᱟᱹᱢᱤ ᱠᱟᱛᱮᱫ ᱵᱟᱢ ᱡᱚᱢ ᱫᱟᱲᱮᱭᱟᱜ-ᱟ ᱛᱚᱠᱷᱚᱱ ᱫᱚ ᱟᱹᱰᱤ ᱢᱟᱱᱮ ᱡᱤᱭᱚᱱ ᱨᱮ ᱟᱹᱰᱤ ᱮᱴᱠᱮ ᱴᱚᱬᱮ ᱜᱮ ᱵᱩᱡᱷᱟᱹᱜ-ᱟ
ᱮᱠᱵᱟᱨᱮ ᱮᱠᱵᱟᱨᱮ
ᱛᱚ ᱢᱟᱹᱭ ᱞᱟᱹᱭ ᱮᱫ ᱟᱹᱧ ᱡᱮ ᱛᱟᱦᱚᱞᱮ ᱟᱯᱮᱭᱟᱜ ᱟᱛᱳ ᱠᱚᱫᱚ ᱛᱟᱦᱚᱞᱮ ᱢᱟᱨᱟᱝ ᱨᱟᱥᱤ ᱜᱮᱭᱟ ᱥᱮ ᱵᱟᱝᱟ
ᱦᱮᱸ ᱟᱞᱮᱭᱟᱜ ᱟᱛᱳ ᱠᱚᱫᱚ ᱟᱹᱰᱤ ᱜᱟᱱ ᱜᱮ ᱨᱟᱥᱤ ᱜᱮᱭᱟ ᱟᱹᱰᱤ ᱟᱭᱢᱟ ᱥᱟᱱᱛᱟᱲ ᱚᱲᱟᱜ ᱠᱚ ᱢᱮᱱᱟᱜ-ᱟ ᱚᱱᱟ ᱥᱟᱶᱛᱮ ᱟᱨᱦᱚ ᱟᱸ ᱟᱞᱮ ᱥᱩᱨ ᱥᱩᱯᱩᱨ ᱨᱮ ᱫᱤᱠᱩ ᱠᱚᱠᱚ ᱛᱟᱦᱮᱱ ᱜᱮᱭᱟ ᱠᱚ ᱫᱤᱠᱩ ᱚᱲᱟᱜ ᱠᱚᱦᱚ ᱢᱮᱱᱟᱜ ᱜᱮᱭᱟ
ᱟᱪᱪᱷᱟ ᱛᱟᱦᱚᱞᱮ ᱟᱯᱮ ᱫᱚ ᱛᱟᱦᱚᱞᱮ ᱢᱟᱱᱮ ᱦᱚᱲ ᱢᱮᱥᱟ ᱫᱤᱠᱩ ᱢᱮᱱᱟᱜ ᱯᱮᱭᱟ ᱥᱮ ᱪᱮᱫ ᱞᱮᱠᱟ
ᱵᱟᱝᱟ ᱵᱟᱝᱟ ᱵᱟᱝᱟ ᱟᱞᱮ ᱫᱚ ᱯᱮᱭᱟ ᱯᱮᱭᱟ ᱯᱮᱭᱟ ᱴᱚᱞᱟ ᱢᱮᱱᱟᱜᱼᱟ ᱯᱮᱭᱟ ᱴᱚᱞᱟ ᱫᱚ ᱟᱞᱮ ᱟᱛᱳ ᱜᱮ ᱠᱟᱱᱟ ᱟᱨ ᱟᱞᱮ ᱡᱟᱦᱟ ᱥᱩᱨ ᱨᱮ ᱮᱸ ᱠᱟᱹᱴᱤᱡ ᱦᱟᱞᱠᱟ ᱥᱟᱜᱤᱧ ᱜᱮᱭᱟ ᱚᱸᱰᱮ ᱫᱚ ᱢᱟᱦᱟᱨᱟ ᱠᱚ ᱠᱚ ᱛᱟᱦᱮᱱᱟ ᱞᱚᱫᱷᱟ ᱠᱚᱠᱚ ᱛᱟᱦᱮᱱᱟ ᱢᱟᱦᱟᱛᱚ ᱠᱚ
ᱚ ᱢᱟᱱᱮ ᱟᱯᱮ ᱟᱛᱳ ᱨᱮᱫᱚ ᱢᱟᱱᱮ ᱮᱠᱷᱮᱱ ᱥᱟᱱᱛᱟᱲ ᱜᱮ ᱦᱟᱸᱜ ᱢᱮᱱᱟᱜ ᱠᱚᱣᱟ ᱱᱤᱛᱚᱜ ᱫᱚ
ᱦᱮᱸ ᱦᱮᱸ ᱦᱮᱸ ᱱᱤᱛᱚᱜ ᱫᱚ ᱟᱞᱮ ᱟᱛᱳ ᱨᱮᱫᱚ ᱮᱠᱮᱱ ᱥᱟᱱᱛᱟᱲ ᱜᱮ ᱢᱮᱱᱟᱜ ᱞᱮᱭᱟ
ᱮᱸ ᱡᱟᱦᱟᱱᱟᱜ ᱵᱚᱸᱜᱟ ᱵᱚᱸᱜᱟ ᱵᱩᱨᱩ ᱫᱚ ᱵᱚᱞᱛᱮ ᱫᱚ ᱦᱮᱸ ᱵᱟᱦᱟ ᱥᱚᱦᱨᱟᱭ ᱠᱚᱫᱚ ᱛᱟᱦᱚᱞᱮ ᱵᱷᱟᱜᱤ ᱜᱮᱯᱮ ᱢᱟᱱᱟᱣ ᱵᱟᱛᱟᱣᱮᱫᱼᱟ
ᱦᱮᱸ ᱦᱮᱸ ᱢᱚᱸᱡᱽ ᱜᱮᱞᱮ ᱢᱟᱱᱟᱣ ᱵᱟᱛᱟᱣ ᱜᱮᱭᱟ ᱵᱟᱦᱟ ᱥᱚᱦᱨᱟᱭ ᱫᱚ ᱟᱨ ᱟᱯᱮ ᱜᱮ ᱚᱠᱟ ᱞᱮᱠᱟ ᱯᱮ ᱢᱟᱱᱟᱣ ᱵᱟᱛᱟᱣ ᱮᱫᱟ
ᱟᱞᱮ ᱦᱚᱸ ᱚᱱᱛᱮ ᱫᱚ ᱢᱟᱱᱮ ᱟᱵᱚᱣᱟᱜ ᱟᱹᱨᱤᱪᱟᱹᱞᱤ ᱡᱟᱦᱟ ᱱᱮᱭᱚᱢ ᱠᱚ ᱢᱮᱱᱟᱜᱼᱟ ᱚᱱᱟ ᱠᱚᱫᱚ ᱦᱟᱸᱜ ᱚᱱᱠᱟ ᱜᱮ ᱢᱟᱱᱟᱣ ᱵᱟᱛᱟᱣᱚᱜᱼᱟ ᱛᱚ ᱞᱟᱹᱭ ᱮᱫ ᱟᱹᱧ ᱡᱮ ᱡᱟᱦᱟ ᱵᱟᱦᱟ ᱠᱚᱨᱮ ᱵᱟᱦᱟ ᱥᱚᱦᱨᱟᱭ ᱠᱚᱨᱮ ᱢᱟᱱᱮ ᱡᱷᱚᱛᱚ ᱦᱚᱲᱟᱜ ᱟᱯᱮ ᱟᱛᱳ ᱠᱚᱨᱮᱱ ᱦᱚᱲᱟᱜ ᱡᱩᱢᱤᱫ ᱠᱚ ᱪᱮᱫ ᱞᱮᱠᱟ ᱧᱮᱞ ᱧᱟᱢᱚᱜᱼᱟ ᱢᱟᱱᱮ ᱡᱷᱚᱛ ᱛᱚ ᱦᱚᱲ ᱠᱚ ᱦᱮᱡ ᱥᱮᱴᱮᱨᱚᱜᱼᱟ᱾
ᱦᱮᱸ, ᱦᱮᱸ, ᱡᱟᱦᱟᱸ ᱟᱞᱮ ᱟᱛᱳ ᱨᱮ ᱡᱟᱦᱟ ᱛᱤᱱᱟᱹᱜ ᱯᱮᱭᱟ ᱴᱚᱞᱟ ᱢᱮᱱᱟᱜ ᱟᱥᱮ᱾ ᱡᱚᱛᱚ ᱦᱚᱲ ᱜᱮ ᱵᱟᱦᱟ ᱥᱚᱦᱚᱨᱟᱭ ᱨᱮ ᱥᱮᱞᱮᱫᱚᱜ ᱥᱮᱞᱮᱫ ᱠᱚ ᱛᱟᱦᱮᱱ ᱜᱮᱭᱟ ᱠᱚ᱾ ᱟᱨ ᱟᱹᱰᱤ ᱠᱩᱥᱤ ᱨᱟᱹᱥᱠᱟᱹᱛᱮ ᱡᱟᱠ ᱡᱮᱢᱚᱱ ᱟ ᱛᱮᱜ ᱜᱮ ᱮᱸ ᱵᱚᱸᱜᱟ ᱵᱩᱨᱩ ᱠᱟᱹᱢᱤ ᱦᱚᱨᱟ ᱠᱚᱫᱚ ᱯᱟᱨᱚᱢᱚᱜ ᱜᱮᱛᱟ ᱞᱮᱭᱟ᱾ ᱟᱨ ᱟᱯᱮ ᱥᱮᱡ ᱫᱚ?
ᱟᱪᱪᱷᱟ ᱦᱮᱸ ᱟᱞᱮ ᱦᱚᱸ ᱚᱱᱠᱟ ᱜᱮ ᱦᱟᱸᱜ ᱱᱤᱛᱚᱜ ᱫᱚ᱾ ᱢᱟᱱᱮ ᱟᱵᱚᱣᱟᱜ ᱡᱟᱦᱟᱸ ᱥᱟᱱᱛᱟᱲᱟᱜ ᱡᱟᱦᱟᱸ ᱦᱩᱸ ᱵᱚᱸᱜᱟᱼᱵᱩᱨᱩ ᱞᱟᱠᱪᱟᱨ ᱠᱚ ᱢᱮᱱᱟᱜᱼᱟ, ᱚᱱᱟ ᱠᱚᱨᱮ ᱫᱚ ᱡᱩᱢᱤᱫ ᱫᱚ ᱮᱠᱟᱞ ᱜᱮ ᱞᱟᱹᱠᱛᱤᱜ ᱠᱟᱱᱟ, ᱡᱷᱚ ᱛᱚ ᱦᱚᱲᱟᱜ ᱢᱟᱱᱮ ᱡᱷᱚᱛᱚ ᱦᱚᱲ ᱛᱮᱜᱮ ᱮᱸ ᱡᱩᱢᱤᱫ ᱠᱟ ᱛᱮ ᱟᱵᱚᱣᱟᱜ ᱠᱟᱹᱢᱤ ᱦᱚᱨᱟ ᱫᱚ ᱠᱚᱨᱟᱣ ᱞᱟᱹᱠᱛᱤᱜ ᱠᱟᱱᱟ᱾
ᱮᱠᱵᱟᱨᱮ ᱦᱮᱸ᱾
ᱛᱟᱦᱚᱞᱮ ᱮᱝ ᱛᱟᱦᱚᱞᱮ ᱢᱟᱹᱭ ᱟᱨ ᱥᱚᱦᱚᱨᱟᱭ ᱠᱚᱫᱚ ᱞᱟᱹᱭ ᱫᱚᱠᱚ ᱦᱩᱸ ᱩᱸ ᱯᱩᱥ ᱵᱚᱸᱜᱟ ᱦᱚᱸᱠᱚ ᱥᱚᱦᱚᱨᱟᱭᱚᱜᱼᱟ ᱟᱨ ᱟᱸᱜᱷᱟᱲ ᱢᱟᱱᱮ ᱥᱚᱦᱚᱨᱟᱭ ᱵᱚᱸᱜᱟ ᱦᱚᱸᱛᱚ᱾ ᱟᱯᱮ ᱥᱮᱡ ᱫᱚ ᱚᱠᱟ ᱥᱚᱢᱚᱭ ᱠᱚ ᱥᱚᱦᱚᱨᱟᱭᱚᱜ ᱜᱮᱭᱟ?
ᱟᱞᱮ ᱥᱮᱡ ᱫᱚ ᱥᱚᱦᱚᱨᱟᱭ ᱵᱚᱸᱜᱟ ᱜᱮᱞᱮ ᱥᱚᱦᱚᱨᱟᱭᱚᱜᱼᱟ᱾
ᱟᱪᱪᱷᱟ᱾
ᱦᱮᱸ ᱟᱯᱮ ᱥᱮᱡ ᱫᱚ?
ᱟᱞᱮ ᱦᱚᱸ ᱥᱚᱦᱚᱨᱟᱭ ᱵᱚᱸᱜᱟ ᱜᱮ᱾ ᱵᱚᱥ ᱛᱤᱱᱟᱹᱜ ᱫᱤᱱ ᱜᱟᱱ ᱦᱩᱭᱩᱜ ᱛᱤᱱᱟᱹᱜ ᱫᱤᱱ ᱯᱮ ᱢᱟᱱᱟᱣ ᱵᱟᱛᱟᱣ ᱜᱮᱭᱟ ᱥᱚᱦᱚᱨᱟᱭ ᱦᱚᱸ?
ᱥᱚᱦᱚᱨᱟᱭ ᱫᱚ ᱟᱞᱮ ᱫᱚ ᱯᱮᱫᱤᱱ ᱞᱮ ᱢᱟᱱᱟᱣ ᱵᱟ ᱢᱟᱱᱟᱣ ᱜᱮᱭᱟ ᱞᱮ᱾ ᱥᱚᱦᱚᱨᱟᱭ᱾
ᱟᱫᱚ ᱦᱟᱸᱜ ᱟᱪᱪᱷᱟ ᱟᱫᱚ ᱞᱟᱹᱭᱟᱠᱚ ᱛᱚ ᱢᱚᱬᱮ ᱥᱤᱧ ᱢᱚᱬᱮ ᱧᱤᱫᱟᱹ ᱠᱩᱞᱦᱤ ᱨᱮᱜᱮ ᱠᱚ ᱟᱸᱜᱟ ᱟᱹᱭᱩᱵᱟ ᱛᱚ᱾ ᱩᱸ ᱢᱚᱬᱮ ᱥᱤᱧ ᱢᱚᱬᱮ ᱧᱤᱫᱟᱹ ᱫᱚ ᱛᱮᱦᱮᱱ ᱫᱚ ᱵᱟᱝ ᱦᱩᱭᱩᱜ ᱜᱮᱭᱟ᱾
ᱦᱮᱸ ᱟᱞᱮ ᱥᱮᱡ ᱫᱚ ᱚᱱᱠᱟ ᱫᱚ ᱵᱟᱝ ᱦᱩᱭᱩᱜ ᱜᱮᱭᱟ ᱢᱚᱬᱮ ᱥᱤᱧ ᱢᱚᱬᱮ ᱧᱤᱫᱟᱹ ᱫᱚ᱾ ᱯᱟᱹᱦᱤᱞᱚᱜ ᱚᱱᱠᱟ ᱦᱩᱭᱩᱜ ᱠᱟᱱ ᱛᱟᱦᱮᱸᱜᱼᱟ ᱚᱱᱮ ᱛᱚᱠᱷᱚᱱ ᱫᱚ ᱟᱹᱰᱤ ᱨᱩᱥᱤᱠᱟ ᱠᱚᱠᱚ ᱛᱟᱦᱮᱸ ᱠᱟᱱᱟ ᱥᱮ᱾ ᱯᱟᱦᱤᱞᱟᱝ ᱦᱟᱯᱟᱲᱟᱢ ᱠᱚᱫᱚ ᱫᱚᱢᱮ ᱨᱩᱥᱤᱠᱟ᱾ ᱠᱚ ᱛᱟᱦᱮᱸ ᱠᱟᱱ ᱠᱷᱟᱹᱛᱤᱨ ᱛᱮ ᱦᱮᱸ ᱢᱚᱬᱮ ᱥᱤᱧ ᱢᱚᱬᱮ ᱧᱤᱫᱟᱹ ᱠᱚ ᱟᱸᱜᱟ ᱞᱮᱫᱟ᱾ ᱠᱚ ᱟᱨ ᱱᱤᱛᱚᱜ ᱫᱚ ᱟᱵᱚ ᱫᱚ ᱱᱮᱛᱟ-ᱱᱮᱛᱟᱨ ᱨᱮᱱ ᱦᱚᱲ ᱫᱚ ᱢᱚᱬᱮ ᱥᱤᱧ ᱢᱚᱬᱮ ᱧᱤᱫᱟᱹ ᱫᱚ ᱵᱟᱝ ᱠᱚ ᱟᱸᱜᱟ ᱫᱟᱲᱮᱭᱟᱜᱼᱟ ᱥᱮ᱾
ᱦᱩᱸ, ᱯᱟᱹᱦᱤᱞ ᱫᱚ ᱧᱮᱞ ᱟᱠᱟᱱᱟ᱾ ᱦᱩᱸ, ᱦᱟᱯᱲᱟᱢ ᱠᱚᱦᱚᱸ ᱢᱟᱱᱮ ᱟᱵᱚ ᱨᱮᱱ ᱫᱟᱫᱩ ᱵᱟᱵᱟᱭᱩ ᱛᱟᱠᱚ᱾ ᱵᱤᱫᱟᱹᱞ ᱠᱚᱨᱮ ᱫᱚ ᱵᱟᱹᱫᱽ ᱠᱷᱮᱛ ᱨᱮ ᱠᱟᱹᱢᱤ ᱞᱟᱸᱜᱟ ᱟᱨ ᱚᱱᱟ ᱛᱮ ᱟᱹᱭᱩᱵ ᱵᱮᱲᱟ ᱫᱚ ᱫᱚᱢᱮ ᱮᱱᱮᱡ ᱥᱮᱨᱮᱧ ᱞᱟᱝᱲᱮ ᱞᱟᱝᱲᱮ ᱮᱱᱮᱡ ᱠᱚ ᱫᱚᱢᱮ ᱠᱚ ᱦᱮᱸ ᱠᱚᱨᱟᱣ ᱛᱟᱸᱦᱮᱸᱜᱼᱟ ᱦᱮᱸ ᱮᱠᱫᱚᱢ᱾ ᱛᱚ ᱱᱤᱛᱚᱜ ᱫᱚ ᱟᱯᱮ ᱟᱛᱩ ᱠᱚᱨᱮ ᱚᱱᱟ ᱞᱟᱜᱽᱲᱮ ᱮᱱᱮᱡ ᱠᱚᱫᱚ ᱚᱝᱠᱟ ᱧᱮᱞᱚᱜ ᱠᱟᱱᱟ ᱥᱮ ᱵᱟᱝ ᱜᱮ?
ᱵᱟᱝᱟ᱾ ᱡᱮ ᱦᱮᱸ ᱠᱟᱹᱢᱤ ᱪᱟᱞᱟᱣ ᱱᱟᱭ ᱠᱟᱹᱢᱤ ᱠᱷᱚᱱ ᱦᱮᱡ ᱠᱟᱛᱮᱜ ᱤᱥᱤᱱ ᱵᱟᱥᱟᱝ ᱡᱚᱢ ᱧᱩ ᱠᱟᱛᱮᱜ ᱟᱫᱚ ᱠᱚ ᱡᱟᱹᱯᱤᱫᱟ᱾ ᱚᱱᱠᱟ ᱫᱚ ᱵᱟᱝ ᱧᱮᱞᱚᱜᱚᱜ-ᱟ ᱡᱮ ᱠᱟᱹᱢᱤ ᱞᱟᱸᱜᱟ ᱠᱟᱛᱮᱜ ᱠᱟᱹᱢᱤ ᱯᱷᱟᱨᱱᱟ ᱡᱮ ᱞᱟᱝᱲᱮ ᱠᱚ ᱮᱱᱮᱡ ᱚᱱᱟ ᱠᱚᱫᱚ ᱵᱟᱝ ᱧᱮᱞᱚᱜᱚᱜ ᱠᱟᱱᱟ ᱱᱤᱛᱚᱜ ᱫᱚ᱾
ᱦᱮᱸ ᱟᱪᱪᱷᱟ ᱟᱞᱮᱥᱮᱜ ᱦᱚᱸ ᱚᱝ ᱠᱟ ᱜᱮ ᱟᱫᱚ ᱡᱚᱛᱚ ᱠᱷᱚᱱ ᱢᱟᱨᱟᱝ ᱠᱟᱛᱷᱟ ᱫᱚ ᱦᱩᱭᱩᱜ ᱠᱟᱱᱟ ᱱᱤᱛᱚᱜ ᱫᱚ ᱢᱟᱱᱮ ᱢᱳᱵᱟᱭᱤᱞ ᱡᱩᱜᱽ᱾ ᱠᱟᱱᱟ ᱛᱚ᱾ ᱞᱟᱸᱜᱟ ᱟᱠᱟᱱ ᱨᱮᱦᱚᱸᱭ ᱞᱟᱸᱜᱟ ᱡᱟᱦᱟᱸ ᱠᱷᱚᱱᱮ ᱠᱟᱹᱢᱤ ᱞᱟᱸᱜᱟ ᱦᱮᱡ ᱨᱮᱦᱚᱸ ᱟᱫᱚ ᱢᱳᱵᱟᱭᱤᱞ ᱥᱟᱵ ᱠᱟᱛᱮ ᱜᱮ ᱢᱟᱱᱮ ᱢᱳᱵᱟᱭᱤᱞ ᱨᱮᱜᱮ ᱵᱮᱥᱤ ᱠᱚ ᱩᱸ ᱴᱟᱭᱤᱢ ᱠᱚ ᱚᱠᱛᱚ ᱫᱚ ᱮᱢ ᱮᱜᱼᱟ ᱠᱚ ᱡᱮ ᱟᱵᱚᱣᱟᱜ ᱥᱟᱶᱛᱟ ᱞᱮᱠᱟᱛᱮ ᱡᱮ ᱮᱸ᱾ ᱮᱱᱮᱡ, ᱥᱮᱨᱮᱧ ᱵᱚᱱ ᱡᱤᱭᱟᱹᱲ ᱫᱚᱦᱚᱭᱟ ᱚᱱᱠᱟ ᱫᱚ ᱱᱤᱛᱚᱜ ᱫᱚ ᱵᱟᱝ ᱧᱮᱞ ᱵᱟᱲᱟᱜ ᱠᱟᱱᱟ᱾
ᱦᱮᱸ᱾ ᱦᱮᱸ ᱡᱤᱭᱟᱹᱲ ᱫᱚ ᱡᱤᱭᱟᱹᱲ ᱫᱚᱦᱚᱸ ᱢᱮᱱᱟᱜ ᱜᱮᱭᱟ, ᱡᱟᱦᱟᱱᱟᱜ ᱯᱚᱨᱚᱵᱽ ᱯᱟᱦᱟᱲᱤ ᱦᱩᱭᱩᱜ-ᱟ ᱛᱚᱠᱷᱚᱱ᱾
ᱦᱮᱸ ᱚᱱᱟ ᱫᱚ ᱦᱟᱸᱜ ᱚᱱᱟ ᱫᱚ ᱥᱩᱨ ᱯᱚᱨᱚᱵᱽ ᱨᱮ, ᱢᱮᱱᱠᱷᱟᱱ ᱥᱮᱫᱟᱭ ᱡᱮ ᱦᱮᱸ ᱧᱮᱞᱚᱜ ᱛᱟᱦᱮᱸᱜ-ᱟ᱾ ᱢᱟᱱᱮ ᱫᱤᱱᱟᱹᱢ ᱫᱤᱱ ᱞᱮᱠᱟᱜᱮ ᱮᱸᱦᱮᱸ ᱟᱹᱭᱩᱵ ᱛᱚᱨᱟ, ᱥᱤᱸᱜᱟᱹᱲ ᱞᱮᱱᱠᱷᱟᱱ ᱜᱮ ᱠᱩᱞᱦᱤ ᱨᱮᱢ ᱞᱟᱜᱽᱲᱮ ᱮᱱᱮᱡ ᱠᱚ ᱦᱳᱭᱳᱜ-ᱟ᱾ ᱚᱱᱟᱫᱚ ᱱᱤᱛᱚᱜ ᱫᱚ ᱟᱥᱟᱭᱟᱹᱧ ᱚᱠᱟ ᱢᱟᱱᱮ ᱤᱧᱟᱹᱜ ᱧᱮᱞ ᱛᱮᱫᱚ ᱱᱤᱛᱚᱜ ᱫᱚ ᱚᱝᱠᱟ ᱫᱚ ᱚᱠᱟ ᱟᱛᱩ ᱠᱚᱨᱮ ᱦᱚᱸ ᱵᱟᱝ ᱧᱮᱞᱚᱜᱚᱜ ᱠᱟᱱᱟ᱾
ᱚ ᱦᱚᱸ ᱚᱸᱦᱚᱜ᱾
ᱚᱱᱟᱜᱮ᱾ ᱛᱚ ᱟᱯᱮᱥᱮ ᱡᱟᱦᱟᱸ, ᱦᱩᱞ ᱢᱟᱦᱟ ᱠᱚᱠᱚ ᱢᱟᱱᱟᱣ ᱜᱮᱭᱟ ᱥᱮ?
ᱦᱮᱸ ᱦᱮᱸ ᱢᱟᱱᱟᱣ ᱜᱮᱭᱟᱞᱮ, ᱢᱟᱱᱟᱣ ᱠᱮᱜ ᱜᱮᱭᱟᱞᱮ᱾
ᱟ ᱟᱹᱫ ᱢᱟᱱᱮ ᱚᱱᱟ ᱦᱚᱸ ᱟᱛᱩ ᱨᱮᱱ ᱡᱚᱛᱚ ᱦᱚᱲ ᱡᱩᱢᱤᱫ ᱠᱟᱛᱮᱜ ᱜᱮ᱾
ᱦᱮᱸ ᱟᱛᱳ ᱨᱮᱱ ᱡᱚᱛᱚ ᱡᱩᱢᱤᱫ ᱠᱟᱛᱮᱜ ᱜᱮ, ᱯᱮᱭᱟ ᱟᱛᱳ ᱨᱮᱱ ᱡᱩᱢᱤᱫ ᱠᱟᱛᱮᱜ ᱜᱮᱞᱮ ᱠᱚᱨᱟᱣ ᱜᱮᱭᱟ᱾
ᱟᱪᱪᱷᱟ᱾ ᱢᱟᱱᱮ ᱫᱚ ᱦᱩᱞ ᱢᱟᱦᱟ ᱠᱚᱨᱮ ᱚᱝᱠᱟ ᱦᱮᱸ, ᱥᱩᱫᱷᱩ ᱦᱩᱞ ᱢᱟᱦᱟ ᱜᱮᱯᱮ ᱢᱟᱱᱟᱣ ᱠᱮᱫᱟ ᱵᱚᱸᱜᱟ ᱵᱩᱨᱩ ᱥᱮ ᱚᱱᱟ ᱥᱟᱶᱛᱮ ᱟᱨᱦᱚᱸ ᱡᱟᱦᱱᱟᱜ ᱯᱟᱛ, ᱯᱟᱛᱟ ᱵᱚᱞᱛᱮ ᱞᱟᱹᱭ ᱛᱮᱫᱚ, ᱮᱸ ᱚᱨᱜᱮᱥᱴᱟᱨ ᱠᱚᱦᱚᱸᱯᱮ ᱫᱚᱦᱚ ᱞᱮᱫᱟ᱾
ᱵᱟᱝᱟ, ᱵᱟᱝᱟ᱾ ᱟᱞᱮ ᱫᱚ ᱡᱚᱠᱷᱚᱱ ᱟᱨ ᱮᱸ ᱱᱤᱭᱟᱹ ᱵᱟᱨ ᱞᱮ ᱢᱟᱱᱟᱣ ᱠᱮᱫᱟ᱾ ᱟᱨ ᱥᱩᱫᱩ ᱦᱩᱞ ᱢᱟᱦᱟ ᱜᱮᱞᱮ ᱢᱟᱱᱟᱣ ᱠᱮᱫᱟ, ᱫᱤᱭᱟ ᱟᱛᱩ ᱢᱤᱞᱟᱹᱣ ᱠᱟᱛᱮᱜ ᱟᱹᱰᱤ ᱡᱟᱠ ᱡᱚᱢᱚᱠ ᱛᱮ ᱜᱮ᱾ ᱥᱚᱨᱵᱚ ᱯᱨᱚᱛᱷᱚᱢ ᱨᱮ ᱱᱟᱭᱠᱮ ᱵᱟᱵᱟ ᱞᱮ ᱟᱹᱜᱩ ᱠᱮᱫᱮᱭᱟ᱾ ᱚᱱᱟ ᱯᱚᱨᱮ ᱚᱸᱰᱮ ᱠᱟᱹᱢᱤ ᱠᱚ ᱦᱩᱭᱱᱟ, ᱵᱚᱸᱜᱟ ᱵᱩᱨᱩ ᱠᱟᱹᱢᱤ ᱠᱚ ᱦᱩᱭᱱᱟ, ᱪᱤᱨ ᱦᱤᱯᱤᱲ ᱠᱚ ᱦᱩᱭᱱᱟ, ᱵᱟᱦᱟ ᱢᱟᱞᱟ ᱟᱨᱟᱣ ᱠᱚ ᱦᱩᱭᱱᱟ᱾
ᱟᱪᱪᱷᱟ᱾
ᱡᱟᱦᱟᱸ ᱨᱮ ᱢᱩᱠᱛᱤ ᱢᱮᱱᱟᱜᱼᱟ ᱥᱤᱫᱩ ᱠᱟᱹᱱᱦᱩ᱾ ᱵᱟᱵᱟ ᱴᱤᱞᱠᱟᱹ ᱢᱟᱹᱡᱷᱤᱭᱟᱜ, ᱟᱸ ᱩᱸ ᱩᱝᱠᱤᱱᱟᱜ ᱢᱩᱴᱟᱹᱱ ᱨᱮ ᱵᱟᱦᱟ ᱢᱟᱞᱟ ᱠᱚᱞᱮ ᱟᱨᱟᱣ ᱠᱮᱫᱟ᱾
ᱟᱪᱪᱷᱟ᱾
ᱛᱟᱯᱚᱨᱮ ᱵᱚᱸᱜᱟ ᱵᱩᱨᱩ ᱦᱩᱭᱱᱟ, ᱵᱚᱸᱜᱟ ᱵᱩᱨᱩ ᱦᱩᱭ ᱠᱟᱛᱮᱜ᱾ ᱟᱨ ᱩᱱᱠᱩ ᱵᱚᱸᱜᱟ ᱵᱩᱨᱩ ᱠᱚᱠᱚ ᱦᱮᱡ ᱮᱱᱟᱠᱚ ᱟᱬᱜᱚᱭᱱᱟᱠᱚ᱾ ᱩᱱᱠᱩ ᱠᱚ ᱟᱹᱰᱤ, ᱟᱹᱰᱤ ᱵᱷᱟᱹᱜᱤ ᱵᱷᱟᱹᱜᱤ ᱠᱟᱛᱷᱟ ᱠᱚ ᱫᱤᱥ ᱦᱩᱫᱤᱥ ᱠᱚ ᱮᱢ ᱦᱚᱴᱚᱣᱟᱜ ᱞᱮᱭᱟ ᱡᱟᱦᱟᱸ ᱦᱟᱸ, ᱪᱮᱫ ᱠᱚ ᱦᱤᱡᱩᱜᱼᱟ ᱵᱟᱝ ᱦᱤᱡᱩᱜᱼᱟ, ᱦᱮᱸᱥᱮ᱾ ᱚᱱᱟ ᱠᱚ ᱚᱱᱟ ᱠᱚ ᱠᱚ ᱞᱟᱹᱭᱼᱟᱫ ᱞᱮᱭᱟ᱾ ᱚᱱᱟ ᱯᱚᱨᱮ ᱱᱟᱭᱠᱮ, ᱮᱻ ᱱᱟᱭᱠᱮ ᱵᱟᱵᱟ ᱜᱮ ᱚᱸᱰᱮ ᱫᱚᱭ ᱵᱚᱸᱜᱟᱭᱟ᱾ ᱟᱨ ᱦᱮᱸ ᱚᱱᱟᱠᱚ ᱵᱚᱸᱜᱟ ᱵᱩᱨᱩ ᱦᱩᱭ ᱠᱟᱛᱮᱜ, ᱟᱫᱚ ᱵᱷᱚᱜᱽ ᱠᱚ ᱯᱚᱭᱥᱟ ᱛᱮᱠᱚ ᱡᱚᱢ ᱵᱟᱲᱟᱭᱟᱞᱮ᱾ ᱡᱚᱢ ᱵᱟᱲᱟ ᱠᱟᱛᱮᱜ, ᱚᱸᱰᱮ ᱟᱸ ᱵᱟᱨ ᱟᱠᱷᱲᱟ ᱟᱱ ᱯᱮ ᱟᱠᱷᱲᱟ ᱵᱟᱝᱠᱷᱟᱱ ᱢᱚᱬᱮ ᱟᱠᱷᱲᱟ ᱮᱻ ᱮᱱᱮᱡ ᱟᱞᱮ᱾
ᱦᱮᱸ ᱦᱮᱸ᱾
ᱛᱟᱯᱚᱨᱮ, ᱛᱟᱯᱚᱨᱮ ᱱᱟᱭᱠᱮᱞᱮ ᱵᱟᱹᱭ ᱮᱭᱟ ᱟᱨ ᱟᱫᱚ ᱵᱚᱸᱜᱟ ᱵᱩᱨᱩ ᱠᱟᱢᱤ ᱦᱚᱨᱟ ᱫᱚ ᱚᱸᱰᱮ ᱜᱮ ᱪᱟᱵᱟᱜᱼᱟ᱾ ᱢᱟᱱᱮ ᱟᱰᱤ ᱡᱟᱸᱠ ᱡᱚᱢᱚᱱ ᱟᱛᱮᱜ ᱜᱮᱞᱮ ᱢᱟᱱᱟᱣ ᱜᱮᱭᱟ, ᱟᱞᱮ ᱫᱚ᱾ ᱟᱨ ᱟᱯᱮ ᱫᱚ ᱪᱮᱫ ᱞᱮᱠᱟᱯᱮ ᱢᱟᱱᱟᱣ ᱜᱮᱭᱟ? ᱠᱟᱴᱤᱡ ᱞᱟᱹᱭ ᱞᱮᱠᱷᱟᱱᱮᱢ ᱵᱷᱟᱞᱮ ᱠᱚᱜᱼᱟ᱾
ᱟᱞᱮ ᱦᱚᱸ ᱦᱟᱸᱜ ᱚᱱᱠᱟᱜᱮ, ᱡᱟᱦᱟᱸ ᱞᱮᱠᱟᱢ ᱞᱟᱹᱭ ᱠᱮᱜᱼᱟ᱾ ᱛᱚ ᱢᱟᱱᱮ ᱦᱩᱞ ᱢᱟᱦᱟ, ᱦᱩᱞ ᱫᱤᱵᱚᱥ ᱤᱫᱤ ᱠᱟᱛᱮ ᱚᱱᱠᱟ ᱮᱱᱮᱡ ᱥᱮᱨᱮᱧ ᱢᱟᱱᱮ ᱟᱵᱚ ᱥᱟᱶᱛᱟ ᱨᱮᱱᱟᱜ ᱜᱮ ᱥᱤᱫᱩ ᱢᱟᱱᱮ ᱦᱩᱞ ᱤᱫᱤ ᱠᱟᱛᱮ ᱚᱱᱠᱟᱱᱟᱜ ᱜᱮ ᱚᱱᱠᱟ ᱚᱱᱚᱲᱦᱮᱸ ᱠᱚ ᱵᱚᱠᱛᱤᱛᱟ ᱚᱱᱟ ᱠᱚᱫᱚ ᱵᱟᱯᱮ ᱫᱚᱦᱚᱭ ᱜᱮᱭᱟ ᱥᱮ ᱢᱟᱱᱮ ᱥᱩᱫᱩ ᱵᱚᱸᱜᱟ ᱵᱩᱨᱩ ᱥᱩᱢᱩᱝ ᱜᱮ
ᱵᱟᱝᱟ ᱚᱱᱠᱟ ᱫᱚᱦᱚᱭ ᱫᱚᱞᱮ ᱫᱚᱦᱚᱭ ᱜᱮ ᱛᱟᱦᱮᱸᱫᱼᱟ ᱱᱤᱭᱟᱹ ᱵᱟᱨ ᱫᱚ ᱵᱟᱝᱞᱮ ᱫᱚᱦᱚ ᱟᱠᱟᱫᱟ ᱞᱟᱦᱟ ᱵᱟᱨ ᱫᱚ ᱚᱱᱟ ᱱᱤᱭᱟᱹ ᱛᱮ ᱵᱚᱠᱛᱚᱵᱵᱚ ᱠᱚ ᱞᱟᱹᱭ ᱚᱱᱚᱲᱦᱮ ᱠᱚ ᱞᱟᱹᱭ ᱥᱮᱨᱮᱧ ᱠᱚ ᱟᱨ ᱛᱟᱯᱚᱨᱮ ᱰᱟᱱᱴᱟ ᱰᱟᱱᱴᱟ ᱫᱚᱱ ᱠᱚᱞᱮ ᱟᱹᱜᱩ ᱞᱮᱫ ᱠᱚ ᱛᱟᱦᱮᱸᱫᱼᱟ ᱮᱱᱮᱡ ᱛᱟᱦᱮᱸᱫ ᱞᱮ ᱰᱟᱱᱴᱟ ᱠᱚᱠᱚ ᱮᱱᱮᱡ ᱠᱮᱫᱟ ᱠᱚ ᱟᱞᱮ ᱟᱛᱳ ᱨᱮᱱ ᱜᱮ ᱟᱫᱚ ᱱᱤᱭᱟᱹ ᱵᱟᱨ ᱫᱚ ᱟ ᱵᱟᱝ ᱠᱚ ᱮᱱᱮᱡ ᱟᱠᱟᱫᱟ ᱚᱱᱟ ᱠᱚᱫᱚ ᱩᱱᱟᱹᱜ ᱫᱚ ᱵᱟᱝ ᱦᱳᱭ ᱟᱠᱟᱱᱟ ᱟᱨ ᱟᱯᱮ ᱥᱮᱫ ᱫᱚ
ᱟᱞᱮ ᱥᱮᱫ ᱦᱚᱸ ᱚᱱᱠᱟ ᱜᱮ ᱟᱫᱚ ᱚᱱᱠᱟ ᱦᱟᱸᱜ ᱚᱱᱟ ᱮᱱᱮᱡ ᱰᱟᱱᱴᱟ ᱮᱱᱮᱡ ᱚᱱᱠᱟ ᱚᱱᱟ ᱠᱚᱫᱚ ᱦᱟᱸᱜ ᱵᱟᱝ ᱟᱨ ᱞᱟᱹᱭᱮᱫ ᱟᱹᱧ ᱡᱮ ᱱᱚᱜᱚᱭ ᱦᱩᱞ ᱢᱟᱦᱟ ᱨᱮ ᱚᱨᱜᱮᱥᱴᱟᱨ ᱦᱩᱭᱩᱜ ᱠᱟᱱ ᱫᱚ ᱚᱱᱟ ᱠᱤ ᱟᱵᱚᱣᱟᱜ ᱢᱟᱱᱮ ᱦᱩᱞ ᱢᱟᱦᱟ ᱫᱤᱱ ᱨᱮ ᱞᱟᱠᱛᱤ ᱠᱟᱱᱟ ᱥᱮ ᱵᱟᱝ ᱚᱱᱟ ᱡᱩᱫᱤ ᱟᱵᱤᱱᱟᱜ ᱢᱚᱱᱮ ᱪᱮᱫ ᱮ ᱞᱟᱹᱭ ᱮᱫᱼᱟ ᱚᱱᱟ ᱡᱩᱫᱤ ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱠᱚᱜ-ᱟ ᱚᱱᱟ ᱤᱫᱤ ᱠᱟᱛᱮᱫ
ᱱᱚᱜ ᱚᱭ ᱡᱮ ᱵᱚᱸᱜᱟ ᱵᱩᱨᱩ ᱠᱟᱹᱢᱤ ᱦᱚᱨᱟ ᱦᱳᱭᱳᱜ ᱠᱟᱱᱟ ᱦᱳᱭ ᱠᱟᱛᱮᱜ ᱡᱮᱹ ᱮᱴᱟᱜ ᱮᱴᱟᱜ ᱟᱛᱳ ᱠᱚᱨᱮ ᱫᱚ ᱚᱨᱜᱮᱥᱴᱟᱨ ᱠᱚ ᱯᱨᱚᱜᱨᱟᱢ ᱠᱚ ᱫᱚᱦᱚᱭᱮᱫᱟ ᱥᱮ ᱚᱱᱟ ᱠᱚᱫᱚ ᱮᱠᱟᱞ ᱵᱟᱝ ᱞᱟᱠᱛᱤ ᱠᱟᱱᱟ ᱡᱮᱦᱮᱛᱩ ᱟᱵᱚ ᱫᱚ ᱚᱱᱟ ᱚᱱᱟ ᱫᱤᱱ ᱵᱚ ᱢᱟᱱᱟᱣ ᱮᱫᱟ ᱥᱮ ᱡᱟᱦᱟ ᱵᱚᱸᱜᱟ ᱵᱩᱨᱩ ᱠᱟᱢᱤ ᱦᱚᱨᱟ ᱵᱚ ᱠᱚᱨᱟᱣ ᱮᱫᱟ ᱚᱱᱟ ᱫᱤᱱ ᱨᱮᱫᱚ ᱚᱱᱟ ᱠᱚᱫᱚ ᱞᱟᱠᱛᱤ ᱫᱚ ᱵᱟᱝ ᱠᱟᱱᱟ ᱤᱧᱟᱜ ᱢᱮᱱ ᱛᱮᱫᱚ ᱡᱮ ᱚᱱᱟ ᱠᱚᱫᱚ ᱮᱴᱟᱜ ᱫᱤᱱ ᱨᱮ ᱠᱚᱨᱟᱣ ᱟᱵᱚ ᱚᱱᱟ ᱠᱷᱟᱱ ᱫᱚ ᱵᱷᱟᱜᱤᱜᱼᱟ ᱱᱟᱯᱟᱭᱚᱜᱼᱟ ᱢᱮᱱᱠᱷᱟᱱ ᱚᱱᱟ ᱫᱤᱱ ᱨᱮᱫᱚ ᱚᱱᱟ ᱢᱟᱱᱟᱣ ᱫᱚ ᱩᱪᱤᱛ ᱫᱚ ᱵᱟᱝ ᱠᱟᱱᱟ ᱟᱨ ᱵᱟᱝ ᱵᱚ ᱢᱟᱱᱟᱣᱟ
ᱦᱮᱸ ᱮᱠᱫᱚᱢ ᱟᱹᱰᱤ ᱱᱟᱯᱟᱭ ᱠᱟᱛᱷᱟᱢ ᱞᱟᱹᱭ ᱠᱮᱜᱼᱟ ᱛᱚ ᱤᱧᱟᱜ ᱢᱮᱱ ᱛᱮᱦᱚ ᱚᱱᱠᱟ